ᱦᱮᱸ
ᱦᱳᱭ ᱡᱚᱦᱟᱨ ᱜᱮ
ᱦᱳᱭ ᱡᱚᱦᱟᱨ ᱜᱮ
ᱦᱳᱭ ᱫᱤᱭ ᱢᱚᱡᱽ
ᱦᱮᱞᱳ ᱨᱚᱲ ᱵᱟᱝ ᱟᱸᱡᱚᱢᱚᱜ ᱠᱟᱱ ᱛᱟᱢᱟ
ᱱᱤᱛᱚᱜ ᱦᱚᱸ ᱵᱟᱝ ᱟᱸᱚᱢᱚᱜ ᱠᱟᱱᱟ
ᱦᱮᱸ ᱟᱸᱡᱚᱢᱚᱜ ᱠᱟᱱᱟ ᱱᱤᱛᱚᱜ ᱫᱚ
ᱦᱳᱭ ᱦᱳᱭ ᱱᱟᱥᱮᱱᱟᱜ ᱱᱮᱴᱳᱣᱟᱨᱠ ᱨᱮᱱᱟᱜ ᱯᱨᱚᱵᱞᱮᱢ ᱦᱩᱭᱩᱜ ᱠᱟᱱ
ᱚ
ᱰᱤᱭᱮ ᱱᱟᱥᱛᱟ ᱵᱲᱟ ᱠᱚᱫᱚ ᱦᱩᱭ ᱱᱟᱥᱮ ᱵᱟᱝ ᱛᱟᱦᱚᱞᱮ
ᱦᱮᱸ ᱱᱟᱥᱛᱟ ᱵᱟᱲᱟ ᱠᱚᱫᱚ ᱦᱩᱭ ᱵᱟᱲᱟᱭᱮᱱ ᱜᱮᱭᱟ
ᱦᱚ
ᱟᱢᱟᱜ ᱜᱤ
ᱦᱳᱭ ᱤᱧᱟᱹᱜ ᱦᱚᱸ ᱱᱟᱥᱛᱟ ᱵᱟᱲᱟ ᱠᱚᱫᱚ ᱦᱚᱭ ᱤᱭᱟᱸ ᱦᱚᱸ ᱱᱟᱥᱛᱟ ᱵᱟᱲᱟ ᱠᱚᱫᱚ ᱦᱩᱭᱮᱱ ᱜᱮᱭᱟ ᱟᱫᱚ ᱱᱚᱜᱼᱚᱭ ᱱᱤᱡᱮᱨᱟᱜ ᱠᱟᱹᱢᱤ ᱠᱚ ᱧᱮᱞ ᱵᱟᱲᱟᱭ ᱦᱩᱭᱩᱜ ᱠᱟᱱᱟ
ᱚ ᱥᱮ ᱱᱟᱥᱛᱟ ᱨᱮᱫᱚ ᱪᱮᱫ ᱛᱟᱦᱮᱸ ᱠᱟᱱᱟ
ᱠᱷᱟᱹᱡᱟᱹᱲᱤ ᱡᱚᱢ ᱦᱩᱭᱱᱟ ᱟᱨ ᱪᱟ ᱧᱩ ᱦᱩᱭᱱᱟ ᱚᱱᱟᱜᱮ ᱛᱟᱦᱮᱸ ᱠᱟᱱᱟ ᱦᱚᱸ ᱟᱨ ᱢᱟᱴᱷ ᱠᱟᱹᱢᱤ ᱠᱚᱫᱚ ᱛᱤᱱᱟᱹᱜ ᱡᱷᱟᱹᱞ ᱯᱮ ᱞᱟᱦᱟ ᱠᱮᱫᱟ
ᱚᱱᱟ ᱠᱚᱫᱚ ᱦᱟᱸᱜ ᱛᱟᱭᱚᱢ ᱧᱚᱜ ᱜᱮᱭᱟ ᱩᱱᱟᱹᱜ ᱫᱚ ᱟᱹᱣᱨᱤ ᱞᱟᱦᱟᱜᱼᱟ
ᱨᱚᱦᱚᱭᱟ ᱫᱚ ᱚᱶᱭᱨᱤ ᱯᱮ ᱮᱛᱚᱦᱚᱵ ᱟ
ᱦᱮᱸ
ᱨᱚᱦᱚᱭ ᱛᱟᱦᱞᱮ ᱟᱹᱣᱨᱤ ᱯᱮ ᱮᱛᱚᱦᱚᱵᱟ
ᱟᱹᱣᱨᱤ
ᱚ
ᱚᱱᱠᱟ ᱞᱟᱦᱟ ᱧᱚᱜ ᱵᱟᱭ ᱫᱟᱜ ᱟᱠᱟᱫᱟ ᱡᱟᱸᱦᱟᱸ ᱞᱟᱦᱟ ᱧᱚᱜ ᱮ ᱫᱟᱜ ᱞᱮᱫᱟ, ᱚᱱᱟ ᱫᱟᱜ ᱞᱟᱜᱟᱣ ᱞᱮᱱ ᱨᱮᱦᱚᱸ ᱚᱱᱟ ᱫᱚ ᱟᱸᱡᱮᱫ ᱟᱠᱟᱱᱟ, ᱟᱫᱚ ᱦᱟᱸᱜ᱾ ᱦᱚᱞᱟ ᱫᱟᱜ ᱞᱮᱭᱟᱭ ᱟᱫᱚ ᱢᱤᱫ ᱵᱟᱨ ᱦᱟᱸ ᱫᱟᱜ ᱟᱠᱟᱱᱟ ᱟᱫᱚ ᱚᱱᱟ ᱜᱮ ᱦᱟᱸ ᱟᱫᱚ ᱛᱚ ᱥᱤ ᱦᱩᱭᱩᱜᱼᱟ, ᱞᱚᱥᱚᱫ ᱦᱩᱭᱩᱜᱼᱟ ᱟᱨᱚ ᱨᱚᱦᱚᱭ ᱠᱚ ᱟᱨᱚᱢᱵᱚᱭ ᱦᱩᱭᱩᱜᱼᱟ᱾
ᱦᱳᱭ ᱦᱳᱭ ᱚᱱᱠᱟ ᱜᱮ ᱜᱚᱴᱟ ᱢᱟᱱᱮ, ᱟᱞᱮ ᱥᱮᱫ ᱦᱚᱸ ᱡᱮᱢᱚᱱ ᱵᱟᱭ ᱫᱟᱜ ᱠᱟᱜ ᱛᱟᱦᱮᱱᱟ, ᱦᱚᱞᱟ ᱜᱮ ᱱᱟᱥᱮ ᱡᱟᱹᱥᱛᱤ ᱡᱟᱥᱛᱤ ᱧᱚᱜ ᱫᱟᱜ ᱟᱠᱟᱫᱟ ᱟᱫᱚ ᱟᱞᱮ ᱥᱮᱫ ᱱᱚᱜ ᱚᱭ ᱨᱚᱦᱚᱭ ᱞᱮ ᱮᱛᱚᱦᱳᱵᱟ ᱟᱫᱚ ᱢᱤᱫ ᱫᱤᱱ ᱵᱟᱨᱥᱤᱧ ᱯᱚᱨᱮ ᱜᱮ
ᱚ
ᱫᱤᱭᱮ ᱟᱯᱮ ᱚᱱᱛᱮ ᱫᱚ ᱛᱟᱦᱚᱞᱮ ᱟᱪᱲᱟ ᱦᱩᱲᱩ ᱯᱮ ᱨᱚᱦᱚᱭ ᱛᱟᱦᱮᱱᱟ ᱵᱮᱥᱤ ᱥᱮ ᱟ ᱱᱚᱣᱟ ᱫᱷᱩᱲᱤ ᱨᱮ ᱜᱤᱲᱤ ᱛᱚᱞᱟ ᱯᱮ ᱨᱚᱦᱚᱭ ᱛᱟᱦᱮᱱᱟ᱾
ᱟᱞᱮ ᱚᱱᱟ ᱜᱷᱩᱴᱩ ᱨᱮ ᱡᱟᱦᱟᱸ ᱫᱷᱩᱲᱤ ᱨᱮ ᱡᱟᱦᱟᱸ ᱜᱤᱰᱤ ᱦᱩᱭᱩᱜᱼᱟ ᱚᱱᱟ ᱜᱮᱞᱮ ᱨᱚᱦᱚᱭ ᱛᱟᱦᱮ ᱱᱚᱰᱮ ᱫᱚ᱾ ᱯᱟᱨᱟᱭ ᱜᱮ ᱟᱨᱠᱤ ᱯᱚᱨᱛᱮᱠ ᱵᱚᱪᱷᱚᱨ ᱚᱱᱟ ᱜᱷᱩᱴᱩ ᱨᱮᱭᱟᱜ ᱜᱮ᱾
ᱦᱳᱭ ᱦᱳᱭ
ᱦᱮᱸ ᱚᱱᱟ ᱟᱪᱷᱟᱲᱟ ᱫᱚ ᱠᱷᱩᱵ ᱠᱚᱢ᱾
ᱟᱨ ᱟᱯᱮ ᱥᱮᱫ ᱫᱚ?
ᱟᱞᱮ ᱥᱮᱫ ᱦᱚᱸ ᱫᱷᱩᱲᱤ ᱨᱮᱱᱟᱜ ᱜᱮ, ᱟᱫᱚ ᱮ ᱡᱟᱦᱟᱸᱭ ᱡᱩᱫᱤ ᱨᱚᱦᱚᱭ ᱨᱚᱦᱚᱭ ᱛᱮ ᱢᱚᱱᱮ ᱠᱮᱫᱟᱭ ᱡᱮ, ᱱᱚᱣᱟ ᱫᱷᱩᱲᱤ ᱨᱮᱱᱟᱜ ᱛᱮᱫᱚ ᱵᱟᱝ ᱦᱩᱭᱩᱜᱼᱟ, ᱚᱱᱟ ᱴᱟᱭᱤᱢ ᱠᱚ ᱟᱪᱷᱲᱟᱭ ᱛᱟᱦᱮᱱᱟ, ᱵᱟᱝᱠᱷᱟᱱ ᱟᱞᱮ ᱱᱚᱛᱮ ᱫᱚ ᱱᱟᱥᱮ ᱚᱱᱮ ᱥᱳᱫ ᱡᱟᱭᱜᱟ ᱠᱟᱱᱟ ᱥᱮ᱾
ᱦᱮᱸ
ᱟᱫᱚ ᱢᱟᱱᱮ ᱢᱮᱱ ᱛᱟᱦᱮᱱᱟ ᱠᱚ ᱟᱪᱷᱟᱲᱟ ᱨᱚᱦᱚᱭ ᱞᱮᱠᱷᱟᱱ ᱱᱟᱥᱮ ᱛᱮᱜᱮ ᱞᱟᱢᱡᱟ ᱠᱚᱜᱼᱟ ᱥᱮ ᱜᱩᱡᱩᱜᱼᱟ, ᱚᱱᱟᱛᱮ ᱵᱟᱝ ᱠᱚ ᱨᱚᱦᱚᱭ ᱛᱟᱦᱮᱱ ᱜᱮ ᱚᱠᱚᱭ ᱦᱚᱸ᱾
ᱚ
ᱦ
ᱦᱮᱸ ᱟᱫᱚ ᱟᱪᱷᱲᱟ ᱫᱚ ᱡᱚᱠᱷᱚᱡ ᱥᱟᱵ ᱠᱟᱜ ᱢᱮ ᱡᱩᱫᱤ ᱡᱟᱸᱦᱟᱸ ᱥᱮᱨᱢᱟ ᱫᱚ ᱢᱟᱱᱮ ᱯᱳᱭᱞᱳ ᱠᱷᱚᱱᱟᱜ ᱜᱮ ᱫᱚᱢᱮᱭ ᱡᱟᱹᱯᱩᱫ ᱠᱮᱫᱟᱭ ᱫᱟᱜ ᱠᱮᱫᱟᱭ ᱛᱟᱦᱞᱮ ᱠᱷᱟᱱ ᱫᱚ ᱜᱷᱩᱴᱩ ᱨᱮᱫᱚ ᱦᱟᱸᱜ ᱛᱚ ᱜᱤᱛᱤᱞ ᱫᱚ ᱵᱟᱭ ᱡᱩᱛᱩᱜᱼᱟ᱾ ᱛᱟᱦᱞᱮ ᱩᱱ ᱥᱚᱢᱚᱭ ᱫᱚ ᱟᱫᱚ ᱟᱪᱷᱲᱟ ᱪᱷᱟᱲᱟ ᱩᱯᱟᱹᱭ ᱫᱚ ᱵᱟᱝ ᱛᱟᱦᱮᱱᱟ᱾ ᱩᱱᱫᱚ ᱡᱚᱛᱚ ᱦᱚᱲ ᱟᱪᱷᱲᱟ ᱛᱮᱜᱮ ᱞᱟᱜᱟᱣ ᱟᱠᱚᱣᱟ᱾
ᱦᱮᱸ
ᱟᱫᱚ ᱞᱟᱹᱭ ᱟᱠᱚ ᱵᱟᱝᱢᱟ ᱦᱮ ᱟᱪᱷᱲᱟ ᱨᱮ ᱫᱚ ᱞᱚᱜᱚᱱ ᱧᱚᱜ ᱦᱟᱨᱟᱜᱼᱟ ᱥᱮ ᱪᱮᱫ
ᱦᱳᱭ ᱦᱳᱭ, ᱚᱱᱟ ᱜᱮᱠᱚ ᱢᱮᱱᱟ ᱟᱞᱮ ᱦᱚᱸ ᱱᱤᱭᱟᱹ ᱵᱟᱨᱮ ᱫᱚ ᱱᱟᱥᱮ ᱟᱪᱷᱟᱲᱟ ᱧᱚᱜ ᱠᱟᱜ ᱜᱮᱭᱟ ᱧᱮᱞᱚᱜᱚᱜ ᱠᱟᱱ ᱜᱮᱭᱟ᱾ ᱢᱟᱱᱮ ᱡᱟᱹᱥᱛᱤ ᱫᱤᱱ ᱟᱹᱣᱨᱤ ᱦᱩᱭᱩᱜᱼᱟ, ᱠᱤᱱᱛᱩ ᱦᱟᱨᱟ ᱟᱠᱟᱱᱟ ᱞᱟᱹᱴᱩ ᱞᱟᱹᱴᱩ
ᱚ
ᱦᱳᱭ
ᱢᱟᱱᱮ ᱥᱟᱨ ᱠᱚᱫᱚ ᱵᱟᱯᱮ ᱮᱢ ᱠᱟᱫᱟ ᱵᱤᱱᱟᱹ ᱥᱟᱨ ᱮᱢ ᱛᱮᱜᱮ ᱚᱱᱠᱟ ᱦᱟᱨᱟ ᱟᱠᱟᱱᱟ᱾
ᱦᱳᱭ ᱚᱱᱠᱟ ᱥᱟᱨ ᱠᱚᱫᱚ ᱵᱟᱝ ᱞᱮ ᱮᱢ ᱠᱟᱜ ᱜᱮᱭᱟ ᱥᱩᱫᱷᱩ ᱦᱟᱥᱟ ᱨᱮᱜᱮ ᱞᱮ ᱮᱨ ᱟᱠᱟᱫᱟ᱾
ᱦᱮᱸ
ᱛᱚ ᱟᱯᱮ ᱚᱱᱛᱮ ᱫᱚ ᱛᱟᱦᱞᱮ ᱡᱟᱹᱥᱛᱤ ᱠᱟᱭ ᱛᱮᱫᱚ ᱪᱮᱫ ᱛᱮᱯᱮ ᱥᱤ ᱛᱟᱦᱮᱱ ᱜᱮᱭᱟ, ᱱᱚᱝᱠᱟ ᱴᱮᱠᱴᱟᱨ ᱠᱚᱛᱮ ᱥᱮ ᱰᱟᱝᱨᱤ ᱱᱟᱦᱮᱞ, ᱠᱟᱰᱟ ᱱᱟᱦᱮᱞ ᱛᱮ
ᱦᱚ ᱱᱮᱛᱟᱨ ᱫᱚ ᱦᱟᱸᱜ ᱢᱟᱱᱮ ᱵᱟᱱᱟᱨ ᱜᱮ ᱦᱟᱸᱜ ᱯᱨᱟᱭ ᱥᱚᱢᱟᱱ ᱥᱚᱢᱟᱱ ᱜᱮ ᱪᱟᱞᱟᱜ ᱠᱟᱱᱟ, ᱢᱟᱱᱮ ᱢᱤᱫ ᱞᱮᱠᱟᱛᱮ ᱞᱟᱹᱭ ᱞᱮᱠᱷᱟᱡ ᱫᱚ ᱴᱨᱟᱠᱴᱟᱨ ᱜᱮ ᱦᱟᱸᱜ ᱵᱮᱥᱤ ᱡᱟᱦᱟᱸᱭ ᱩᱱᱠᱩ ᱠᱷᱩᱵᱤ ᱠᱚ ᱨᱮᱸᱜᱮᱡ ᱧᱚᱜ ᱜᱮᱭᱟ, ᱟ ᱚᱱᱠᱟ ᱯᱩᱭᱥᱟᱹ ᱴᱟᱠᱟ ᱯᱩᱭᱥᱟᱹ ᱛᱮ, ᱠᱚᱢ ᱡᱩᱨᱤ ᱧᱚᱜ ᱜᱮᱭᱟ ᱠᱚ ᱩᱱᱠᱩ ᱠᱚᱫᱚ ᱰᱟᱝᱨᱤ ᱰᱟᱝᱨᱟ ᱱᱟᱦᱮᱞ ᱠᱟᱰᱟ ᱱᱟᱦᱮᱞ ᱛᱮᱜᱮ ᱥᱤᱭᱮᱫᱼᱟ ᱠᱚ᱾
ᱟᱨ ᱵᱟᱠᱷᱟᱡ ᱯᱨᱟᱭ ᱦᱚᱲᱜᱮ ᱴᱨᱟᱠᱴᱚᱨ ᱛᱮᱠᱚ ᱥᱤ ᱦᱚᱪᱚᱭᱮᱫᱼᱟ᱾
ᱦᱳᱭ ᱚᱱᱠᱟ ᱜᱮ ᱱᱮᱛᱟᱨ ᱢᱟ ᱟᱞᱮ ᱱᱚᱣᱟ ᱢᱟᱴᱷ ᱠᱚᱨᱮ ᱢᱟ ᱚᱱᱠᱟ ᱢᱟᱱᱮ ᱰᱟᱹᱝᱨᱤ ᱱᱟᱦᱮᱞ ᱠᱚᱫᱚ ᱵᱟᱝ ᱫᱤᱥᱟᱹᱜ ᱜᱮᱭᱟ ᱾ᱥᱟᱱᱟᱢ ᱦᱚᱲ ᱴᱟᱠ ᱴᱟᱨ ᱱᱟᱦᱮᱞ ᱛᱮᱜᱮ ᱠᱚ ᱞᱚᱥᱚᱫ ᱦᱚᱪᱚᱭᱮᱫᱟ ᱢᱟᱱᱮ ᱰᱟᱝᱨᱤ ᱱᱟᱦᱮᱞ ᱫᱚ ᱮᱠᱟᱞ ᱜᱮ ᱵᱟᱝ ᱫᱤᱥᱟᱹᱜ ᱟᱞᱮ ᱱᱚᱛᱮ ᱫᱚ ᱯᱩᱨᱟᱹ ᱵᱚᱱᱫᱚ
ᱦᱮᱸ
ᱦᱮᱸ ᱟᱨ ᱧᱮᱞᱚᱜᱚᱜ ᱠᱟᱱᱟ ᱢᱟᱱᱮ ᱥᱤ ᱦᱚᱪᱚᱭ ᱫᱟᱠᱚ ᱩᱱᱠᱩ ᱜᱮᱠᱚ ᱛᱟᱭᱚᱢᱚᱜ ᱠᱟᱱᱟ ᱢᱟᱱᱮ ᱚᱱᱟ ᱫᱚ ᱟᱹᱰᱤ ᱫᱤᱱ ᱠᱷᱚᱱᱟᱜ ᱥᱤ ᱫᱟ ᱥᱮ ᱟᱨ ᱴᱨᱟᱠᱴᱟᱨ ᱛᱮᱫᱚ ᱡᱮᱢᱚᱱ ᱢᱤᱫ ᱫᱤᱱ ᱛᱮᱜᱮ ᱵᱚᱱ ᱥᱤ ᱦᱚᱪᱚᱭᱮᱫᱟ ᱟᱨ ᱢᱤᱫ ᱫᱤᱱ ᱵᱟᱨᱥᱤᱧ ᱯᱚᱨᱮ ᱜᱮᱠᱚ ᱞᱚᱥᱚᱫ ᱮᱫᱟ
ᱦᱮᱸ ᱢᱟᱱᱮ ᱢᱤᱫ ᱫᱤᱱ ᱛᱮᱜᱮ ᱠᱚ ᱞᱚᱥᱚᱫᱮᱜᱼᱟ ᱢᱟᱱᱮ ᱵᱟᱨ ᱢᱤᱫ ᱫᱷᱟᱣ ᱥᱤᱭ ᱟᱭ ᱟᱨᱚ ᱢᱤᱫ ᱫᱷᱟᱣ ᱡᱚᱠᱷᱚᱱ ᱫᱚᱦᱲᱟᱭ ᱫᱟᱭ ᱟᱫᱚ ᱮᱠᱫᱚᱢ ᱞᱚᱥᱚᱫ ᱩᱛᱟᱹᱨ ᱮᱱᱟ
ᱦᱳᱭ ᱟᱨ ᱟᱵᱚ ᱢᱟ ᱱᱮᱛᱟᱨ ᱚᱠᱚᱭ ᱦᱚ ᱤᱭᱟᱹᱜ ᱠᱟᱱᱟ ᱚᱱᱟᱛᱮ ᱴᱟᱠᱴᱟᱨ ᱠᱚᱛᱮ ᱜᱮ ᱠᱚ ᱞᱚᱥᱚᱫ ᱦᱚᱪᱚᱭ ᱫᱟ
ᱦᱮᱸ ᱦᱮᱸ ᱟᱨ ᱱᱟᱦᱮᱞ ᱛᱮ ᱠᱷᱟᱡ ᱫᱚ ᱢᱤᱫ ᱫᱤᱱ ᱯᱟᱲᱟᱜᱽ ᱢᱮ ᱟᱨᱚ ᱡᱟᱵᱚᱴ ᱢᱮ ᱟᱨᱚ ᱞᱚᱥᱚᱫ ᱢᱮ ᱢᱟᱱᱮ ᱥᱳᱢᱚᱭᱮ ᱦᱟᱛᱟᱣᱟ
ᱦᱳᱭ ᱟᱨ ᱰᱟᱝᱨᱤ ᱱᱟᱦᱮᱞ
ᱵᱟᱭ ᱫᱟᱜ ᱟᱵᱚᱱ ᱠᱟᱱᱟ
ᱥᱤ ᱦᱚᱪᱚᱭ ᱫᱟᱠᱚ ᱰᱟᱝᱨᱤ ᱱᱟᱦᱮᱞᱛᱮ ᱡᱟᱦᱟᱸᱭ ᱠᱚ ᱥᱤ ᱦᱚᱪᱚᱭᱮᱫᱟ ᱩᱱᱠᱩ ᱜᱮ ᱧᱮᱞᱚᱜ ᱠᱟᱱᱟ ᱛᱟᱭᱚᱢᱚᱜ ᱠᱟᱱᱟ ᱴᱟᱠᱴᱟᱨ ᱱᱟᱦᱮᱞ ᱛᱮ ᱢᱟ ᱥᱟᱱᱟᱢ ᱦᱚᱲ ᱠᱚ ᱞᱚᱥᱚᱫ ᱦᱚᱪᱚᱭᱮᱫᱟ ᱟᱫᱚ ᱰᱟᱹᱝᱨᱤ ᱱᱟᱦᱮᱞ ᱛᱮᱫᱚ ᱢᱤᱫ ᱵᱟᱨ ᱡᱟᱦᱟᱸᱭ ᱠᱚ ᱥᱤ ᱦᱚᱪᱚᱭᱟ ᱩᱱᱠᱩᱣᱟᱜ ᱠᱷᱮᱛ ᱫᱚ ᱛᱟᱞᱟ ᱨᱮᱜᱮ ᱛᱟᱦᱮᱱ ᱜᱮ ᱯᱩᱲᱤᱭᱟᱹ ᱜᱮ ᱫᱤᱭᱮ ᱟᱯᱮ ᱫᱚ ᱚᱱᱛᱮ ᱫᱚ ᱛᱟᱞᱦᱮ ᱢᱤᱫ ᱫᱷᱟᱣ ᱜᱮᱯᱮ ᱪᱟᱥ ᱛᱟᱦᱮᱱᱟ ᱥᱮ ᱫᱷᱚᱨᱚᱱ ᱦᱚᱯᱮ ᱪᱟᱥ ᱛᱟᱦᱮᱱᱟ?
ᱵᱟᱝ ᱵᱟᱝ ᱟᱞᱮᱥᱮᱫ ᱫᱚ ᱢᱤᱫ ᱫᱷᱟᱣ ᱜᱮᱞᱮ ᱪᱟᱥᱟ ᱚᱱᱠᱟ ᱫᱟᱜ ᱨᱮᱭᱟᱜ ᱥᱩᱵᱤᱫᱷᱟ ᱵᱟᱹᱱᱩᱜᱼᱟ
ᱱᱚᱣᱟ ᱥᱮᱨᱢᱟ ᱡᱟᱹᱲᱤ ᱫᱟᱜ ᱵᱷᱚᱨᱥᱟ ᱜᱮᱥᱮ ᱟᱫᱚ ᱚᱱᱟ ᱠᱷᱟᱹᱛᱤᱨ ᱛᱮ ᱢᱤᱫ ᱫᱷᱟᱣ ᱜᱮ ᱪᱟᱥ ᱜᱮᱭᱟ᱾ ᱚᱱᱛᱮ ᱟᱯᱮᱥᱮᱫ ᱫᱚ?
ᱟᱞᱮ ᱱᱚᱛᱮ ᱦᱚᱸ ᱥᱮᱨᱢᱟ ᱡᱟᱹᱲᱤ ᱟᱥᱛᱮᱜᱮ ᱟᱨ ᱠᱮᱱᱮᱞ ᱫᱟᱜ ᱧᱟᱢ ᱫᱚᱞᱮ ᱧᱟᱢᱟ ᱠᱮᱱᱮᱞ ᱫᱟᱜ ᱠᱚ ᱟᱲᱟᱜ ᱞᱮᱠᱷᱟᱱ ᱟᱫᱚ ᱮᱠᱷᱚᱱ ᱢᱟ ᱠᱮᱱᱮᱞ ᱫᱟᱜ ᱫᱚ ᱵᱟᱞᱮ ᱧᱟᱢ ᱠᱟᱫᱟ ᱥᱮᱨᱢᱟ ᱡᱟᱹᱲᱤ ᱟᱸᱥ ᱛᱮᱜᱮ
ᱚ ᱢᱟᱱᱮ ᱠᱮᱱᱮᱞ ᱨᱮ ᱫᱟᱜ ᱠᱷᱚᱱ ᱦᱚᱸ ᱟᱹᱣᱨᱤ ᱠᱚ ᱟᱲᱟᱜᱟ
ᱵᱟᱝ ᱵᱟᱝ ᱟᱹᱣᱨᱤ ᱠᱚ ᱟᱲᱟᱜᱟ ᱛᱚ ᱚᱱᱟ ᱢᱟ ᱡᱚᱠᱷᱚᱱ ᱜᱮ ᱥᱮᱨᱢᱟ ᱡᱟᱹᱲᱤ ᱡᱟᱹᱥᱛᱤ ᱡᱟᱹᱲᱤᱭᱟᱭ ᱛᱚᱠᱷᱚᱱ ᱜᱮ ᱟᱞᱮ ᱡᱟᱦᱟᱸ ᱰᱮᱢ ᱯᱮᱨᱮᱡᱚᱜᱼᱟ ᱟᱨ ᱛᱚᱠᱷᱚᱱ ᱫᱟᱜ ᱠᱚ ᱟᱲᱟᱜᱼᱟ ᱛᱚᱠᱷᱚᱱ ᱢᱟ ᱟᱞᱮᱭᱟᱜ ᱫᱟᱜ ᱜᱮ ᱵᱟᱝ ᱞᱟᱜᱟᱜᱼᱟ ᱛᱚᱠᱷᱚᱱ ᱴᱟᱭᱤᱢ ᱜᱮ ᱫᱟᱜ ᱞᱮ ᱧᱟᱢᱟ
ᱚᱻ
ᱦᱩᱸ ᱟᱨ ᱦᱩᱲᱩ ᱵᱟᱫᱮ ᱛᱟᱞᱦᱮ ᱟᱯᱮ ᱚᱱᱛᱮ ᱫᱚ ᱪᱮᱫ ᱠᱚ ᱪᱟᱥ ᱦᱩᱭᱩᱜᱼᱟ ᱟᱨᱦᱚᱸ?
ᱦᱩᱲᱩ ᱵᱟᱫᱮ ᱫᱚ ᱦᱩᱲᱩ ᱨᱟᱠᱟᱵ ᱯᱩᱨᱟᱹᱣ ᱠᱟᱛᱮᱫ ᱫᱚ ᱚᱱᱮ ᱛᱩᱲᱤ ᱠᱚ ᱠᱷᱚᱥᱞᱟ ᱠᱚ ᱚᱱᱟ ᱠᱚᱠᱚ ᱪᱟᱥ ᱵᱟᱲᱟᱭ ᱜᱮᱭᱟ ᱟᱨ ᱥᱚᱵᱡᱤ ᱠᱚ
ᱚ ᱛᱟᱦᱚᱞᱮ ᱚᱱᱟ ᱥᱚᱵᱡᱤ ᱠᱚᱫᱚ ᱪᱮᱫ ᱫᱟᱜ ᱯᱮ ᱮᱢᱟᱜ ᱛᱟᱦᱮᱱᱟ ᱚᱱᱟ ᱨᱮᱫᱚ?
ᱚᱱᱟ ᱨᱮᱫᱚ ᱢᱤᱫᱵᱟᱨ ᱡᱟᱦᱟᱸᱭ ᱠᱚᱣᱟᱜ ᱠᱩᱧ ᱦᱮᱱᱟᱜ ᱛᱟᱠᱚᱣᱟ ᱩᱱᱠᱩ ᱠᱚᱜᱮ ᱠᱚ ᱪᱟᱥᱟ ᱾ ᱵᱟᱹᱠᱤ ᱡᱟᱦᱟᱸᱭᱟᱜ ᱵᱟᱹᱱᱩᱜᱼᱟ ᱩᱱᱠᱩ ᱫᱚ ᱵᱟᱝᱠᱚ ᱪᱟᱥ ᱜᱮᱭᱟ᱾ ᱟᱨ ᱚᱱᱠᱟ ᱡᱩᱫᱤ ᱵᱟᱸᱫ ᱠᱚ ᱡᱩᱫᱤ ᱥᱩᱨ ᱨᱮ ᱛᱟᱦᱮᱱᱟ ᱵᱟᱸᱫ ᱥᱩᱨ ᱠᱚᱨᱮ ᱡᱟᱦᱟᱸᱭ ᱠᱚᱣᱟᱜ ᱠᱷᱮᱛ ᱛᱟᱦᱮᱱᱟ ᱩᱱᱠᱩ ᱠᱚ ᱢᱤᱫᱵᱟᱨ ᱠᱚ ᱪᱟᱥᱟ ᱟᱨ ᱵᱟᱠᱷᱟᱡ ᱫᱚ ᱵᱟᱝᱠᱚ ᱪᱟᱥ ᱜᱮᱭᱟ
ᱚᱻ ᱦᱮᱸᱛᱚ ᱟᱨ ᱥᱚᱵᱽᱡᱤ ᱪᱟᱥ ᱢᱟ ᱡᱟᱹᱥᱛᱤ ᱫᱟᱜ ᱞᱟᱜᱟᱜ ᱜᱮᱭᱟ ᱥᱮ ᱫᱷᱚᱨᱚᱱ ᱫᱤᱱ ᱠᱚ ᱡᱮᱢᱚᱱ ᱡᱟᱦᱟᱸᱭ ᱥᱚᱵᱽᱡᱤ ᱠᱚ ᱪᱟᱥᱟ ᱩᱱᱠᱩ ᱫᱚ ᱢᱤᱫ ᱫᱤᱱ ᱵᱟᱨ ᱥᱤᱧ ᱪᱷᱟᱲᱟ ᱪᱷᱟᱲᱟ ᱫᱟᱜ ᱟᱨᱮᱡ ᱦᱩᱭᱩᱜᱼᱟ
ᱦᱮᱸᱻ
ᱟᱞᱮ ᱱᱚᱛᱮ ᱫᱚ ᱡᱮᱢᱚᱱ ᱥᱚᱵᱽᱡᱤ ᱪᱟᱥ ᱞᱟᱹᱜᱤᱫ ᱫᱚ ᱢᱟᱱᱮ ᱫᱟᱜ ᱫᱚᱞᱮ ᱧᱟᱢ ᱛᱟᱦᱮᱸᱱᱟ ᱜᱟᱰᱟ ᱢᱮᱱᱟᱜᱼᱟ ᱱᱚᱝᱠᱟ ᱦᱩᱭ ᱡᱮᱢᱚᱱ ᱫᱟᱜ ᱵᱟᱞᱮ ᱧᱟᱢᱟ ᱜᱟᱰᱟ ᱫᱟᱜ ᱛᱮᱢᱟ ᱥᱚᱵᱽᱡᱤ ᱪᱟᱥ ᱡᱟᱦᱟᱸ ᱫᱷᱟᱨᱮ ᱥᱚᱵᱽᱡᱤ ᱞᱮ ᱪᱟᱥᱟ ᱚᱱᱟ ᱫᱷᱟᱨᱮ ᱫᱚ ᱜᱟᱰᱟ ᱫᱟᱜ ᱞᱮ ᱧᱟᱢ ᱛᱟᱦᱮᱱᱟ
ᱦᱚᱸ
ᱚᱱᱠᱟ ᱞᱮᱠᱟ ᱢᱟᱱᱮ ᱮᱴᱠᱮᱴᱚᱬᱮ ᱢᱟ ᱵᱟᱝ ᱦᱩᱭᱩᱜ ᱛᱟᱞᱮ ᱛᱟᱦᱮᱱᱟ ᱫᱟᱜ ᱱᱤᱭᱮ ᱫᱚ ᱢᱟᱱᱮ ᱫᱷᱚᱨᱚᱱ ᱫᱤᱱ ᱦᱚᱸ ᱵᱷᱟᱜᱤ ᱜᱮ ᱥᱚᱵᱡᱤ ᱦᱩᱭᱩᱜ ᱛᱟᱞᱮ ᱛᱮᱦᱮᱸᱱᱟ ᱢᱟᱱᱮ ᱵᱟᱨᱚ ᱢᱟᱥ ᱚᱱᱟ ᱠᱚ ᱠᱷᱮᱛ ᱠᱚᱨᱮᱜ ᱫᱚ ᱥᱚᱵᱽᱡᱤ ᱜᱮ ᱦᱩᱭᱩᱜ ᱛᱟᱦᱮᱸᱱᱟ ᱾
ᱦᱩᱸ ᱢᱟᱱᱮ ᱜᱷᱩᱴᱩ ᱧᱚᱜ ᱜᱮᱭᱟ ᱟᱨ
ᱦᱮᱸ ᱟᱨ ᱚᱱᱟ ᱠᱚ ᱡᱟᱭᱜᱟ ᱠᱚᱨᱮᱜ ᱫᱚᱠᱚ ᱢᱮᱱ ᱜᱮᱭᱟ ᱡᱮ ᱵᱟᱵᱟ ᱛᱟᱠᱚ ᱠᱚ ᱢᱮᱱ ᱛᱟᱦᱮᱸᱱᱟ, ᱡᱮ ᱦᱩᱲᱩ ᱢᱟ ᱵᱟᱝ ᱦᱩᱭᱩᱜ ᱜᱮᱭᱟ ᱢᱟᱱᱮ ᱵᱟᱞᱮᱼᱵᱟᱞᱮ ᱧᱚᱜ ᱜᱮᱭᱟ ᱦᱟᱥᱟ ᱢᱟᱱᱮ ᱦᱟᱥᱟ ᱵᱟᱝ ᱢᱟᱡᱟᱜᱼᱟ᱾
ᱦᱩᱸ
ᱦᱩᱲᱩ ᱠᱚᱫᱚ ᱵᱟᱝ ᱦᱩᱭᱩᱜᱼᱟ, ᱥᱩᱵᱽᱡᱤ ᱜᱮ ᱦᱩᱭᱩᱜᱼᱟ᱾
ᱦᱮᱸ ᱟᱫᱚ ᱵᱟᱹᱞᱭᱟᱹ ᱧᱚᱜ ᱦᱟᱥᱟ ᱨᱮᱫᱚ ᱩᱱᱟᱹᱜ ᱫᱚ ᱦᱩᱲᱩ ᱫᱚ ᱵᱟᱭ ᱦᱩᱭᱩᱜ ᱜᱮᱭᱟ ᱦᱩᱭ ᱫᱚ ᱡᱩᱫᱤ ᱦᱚ ᱠᱤᱪᱷᱩ ᱦᱟᱥᱟ ᱢᱤᱠᱥ ᱛᱮᱦᱮᱸ ᱠᱚᱜᱼᱟ ᱢᱟᱱᱮ ᱢᱮᱥᱟ ᱧᱚᱜ ᱛᱟᱦᱮᱸ ᱠᱚᱜᱼᱟ, ᱛᱟᱦᱮᱞᱮ ᱠᱷᱟᱡ ᱦᱩᱸ
ᱟᱹᱰᱤ ᱡᱳᱨ ᱜᱮ ᱢᱟᱱᱮ ᱚᱱᱟᱛᱮ ᱟᱫᱚ ᱵᱟᱝ ᱦᱳᱭᱳᱜ ᱠᱟᱱᱟ᱾
ᱦᱩᱸ ᱦᱩᱸ ᱟᱨ ᱛᱮᱦᱤᱧ ᱜᱟᱯᱟ ᱫᱚ ᱪᱮᱫ ᱠᱚᱯᱮ ᱠᱟᱹᱢᱤ ᱵᱟᱲᱟᱭᱮᱫᱼᱟ ᱛᱟ ᱦᱮᱞᱮ?
ᱛᱮᱦᱮᱧ ᱜᱟᱯᱟ ᱫᱚ ᱪᱮᱜ ᱜᱮ ᱵᱟᱝ ᱱᱚᱜᱼᱚᱭ ᱠᱷᱮᱛ ᱠᱚᱜᱮ ᱟᱫᱚ ᱟᱲᱮ ᱠᱚ ᱥᱟᱯᱷᱟ ᱵᱟᱲᱟ ᱚᱱᱟ ᱠᱚᱜᱮ ᱠᱟᱹᱢᱤ ᱠᱚ ᱪᱷᱩᱴᱟᱹᱣ ᱦᱩᱭ ᱠᱟᱱᱟ ᱟᱨ ᱠᱷᱮᱛ ᱠᱚ ᱞᱚᱥᱚᱜ ᱦᱚᱪᱚᱧ ᱟ, ᱛᱮᱦᱮᱧ ᱜᱟᱯᱟ ᱫᱚ ᱞᱚᱥᱚᱫ ᱚᱪᱚ ᱜᱟᱱᱚᱜ ᱜᱮᱭᱟ, ᱫᱟᱜ ᱫᱟᱜ ᱠᱮᱫᱟᱭ ᱛᱚ ᱦᱚᱞᱟ ᱟᱞᱮ ᱱᱚᱛᱮ ᱫᱚ ᱡᱟᱹᱥᱛᱤ ᱜᱮ,
ᱦᱩᱸ ᱦᱩᱸ
ᱟᱞᱮ ᱫᱚ ᱱᱟᱜ ᱢᱤᱫ ᱫᱤᱱ ᱵᱟᱹᱨᱥᱤᱧ ᱯᱚᱨᱮ ᱫᱚ ᱟᱨᱚᱢᱵᱷᱽ ᱭᱟᱞᱮ ᱦᱩᱲᱩ ᱨᱚᱦᱚᱭ
ᱦᱮᱸ ᱦᱚᱞᱟ ᱜᱮ ᱦᱟᱸᱜ ᱯᱟᱨᱟᱭ ᱜᱚᱴᱟ ᱡᱟᱭᱜᱟ ᱜᱮ ᱚᱸᱠᱟ ᱜᱮ ᱫᱟᱜ ᱡᱟᱹᱲᱤ ᱠᱮᱫᱟᱭ ᱦᱚᱞᱟ ᱦᱚᱸ ᱾
ᱦᱳᱭ ᱦᱳᱭ ᱦᱚᱞᱟ ᱫᱚ ᱟᱞᱮ ᱱᱚᱛᱮ ᱫᱚ ᱯᱩᱨᱟᱹ ᱡᱟᱹᱥᱛᱤ ᱠᱟᱭᱛᱮ ᱫᱟᱜ ᱡᱟᱹᱲᱤ ᱠᱮᱜ ᱜᱮ᱾ ᱢᱟᱱᱮ ᱱᱟᱥᱮ ᱡᱟᱦᱟᱸ ᱜᱷᱩᱴᱩ ᱠᱷᱮᱛ ᱠᱚ ᱛᱮᱦᱮᱸ ᱠᱟᱱᱟ, ᱚᱱᱟ ᱠᱚᱨᱮ ᱦᱚᱸ ᱯᱮᱨᱮᱡ ᱪᱟᱵᱟ ᱟᱠᱟᱱᱟ᱾
ᱚᱦᱚᱸ ᱦᱮᱸ ᱟᱞᱮᱥᱮᱫ ᱦᱚᱸ ᱦᱚᱞᱟ ᱫᱚ ᱥᱮᱛᱟᱜ ᱠᱷᱚᱱᱟᱜ ᱜᱮ ᱫᱟᱜ ᱟᱠᱟᱫᱟ᱾
ᱦᱳᱭ ᱦᱳᱭ᱾ ᱟᱨ ᱚᱱᱟ ᱛᱟᱨᱟᱥᱤᱧ ᱥᱮ ᱢᱤᱫ ᱫᱷᱟᱣ ᱫᱟᱜ ᱠᱮᱫᱟ ᱯᱩᱨᱟᱹ ᱩᱱᱠᱷᱚᱱ ᱫᱚ ᱟᱹᱰᱤ ᱡᱟᱹᱥᱛᱤ ᱫᱟᱜ ᱠᱮᱫᱟᱭ ᱟᱞᱮ ᱱᱚᱛᱮ᱾
ᱩᱦ᱾
ᱦᱩᱸ᱾
ᱟᱥᱚᱞ ᱱᱚᱜ ᱛᱚ ᱫᱚᱢᱮ ᱫᱟᱜ ᱡᱟᱹᱲᱤ ᱮᱫᱟᱭ ᱚᱛ ᱠᱚᱦᱚᱸ ᱞᱚᱦᱚᱫᱚᱜ ᱠᱟᱱᱟ ᱛᱚ ᱚᱸᱠᱟ, ᱩᱫ ᱠᱚ ᱯᱩᱴᱠᱟᱹ ᱠᱚ ᱢᱟᱱᱮ ᱪᱮᱫ ᱠᱚ ᱚᱢᱚᱱᱚᱜ ᱠᱟᱱᱟ ᱟᱯᱮᱥᱮ ᱚᱸᱠᱟ?
ᱟᱞᱮ ᱱᱚᱛᱮ ᱫᱚ ᱢᱟᱱᱮ ᱵᱤᱨ ᱢᱟ ᱥᱩᱨ ᱨᱮ ᱵᱟᱹᱱᱩᱜ ᱜᱮᱭᱟ ᱥᱟᱺᱜᱤᱧ ᱨᱮ ᱢᱮᱱᱟᱜᱼᱟ ᱟᱫᱚ ᱡᱟᱱᱟᱢ ᱩᱫ ᱠᱚᱫᱚ ᱚᱢᱚᱱ ᱫᱚ ᱚᱢᱚᱱᱚᱜ ᱠᱟᱱᱟ ᱢᱤᱫ ᱫᱤᱱ ᱜᱟᱱ ᱟᱞᱮ ᱦᱚᱞᱮ ᱪᱟᱞᱟᱣ ᱞᱮᱱᱟ ᱩᱫ ᱦᱟᱞᱟᱝ᱾
ᱚ ᱟᱹᱛᱷᱟᱹᱭ ᱪᱮᱫ ᱩᱫ ᱠᱚᱯᱮ ᱧᱟᱢ ᱠᱮᱫᱟ,
ᱚᱱᱮ ᱪᱮᱜ ᱦᱮᱸᱫᱮ ᱯᱟᱴᱴᱮ ᱠᱚᱠᱚ ᱢᱮᱱ ᱜᱮᱭᱟ ᱥᱮ ᱟᱨ ᱯᱩᱲ ᱯᱟᱴᱠᱟ ᱟᱨ ᱥᱤᱢ ᱩᱫ ᱥᱮ ᱪᱮᱜ ᱠᱚ ᱢᱮᱱ ᱛᱮᱦᱮᱱᱟ?
ᱦᱮᱸ ᱦᱮᱸ ᱥᱤᱢ ᱩᱫ ᱥᱮ ᱚᱱᱟ ᱟᱨᱟᱜ ᱟᱨᱟᱜ ᱜᱮ ᱛᱮᱦᱮᱱᱟ ᱥᱤᱢ ᱩᱫ ᱫᱚ ᱟᱨᱟᱜ ᱟᱨᱟᱜ ᱛᱟᱦᱮᱸᱱᱟ ᱥᱮ?
ᱦᱳᱭ ᱦᱳᱭ᱾
ᱦᱚᱭ
ᱚᱱᱟ ᱜᱮᱞᱮ ᱚᱱᱟ ᱠᱚᱜᱽᱮᱞᱮ ᱧᱟᱢ ᱠᱮᱫᱟ ᱢᱮᱱ ᱫᱚᱠᱚ ᱚᱱᱟ ᱠᱚᱜᱮ ᱱᱤᱛᱚᱜ ᱫᱚ ᱡᱟᱹᱥᱛᱤ ᱚᱢᱚᱱᱚᱜ ᱠᱟᱱᱟ᱾ ᱟᱨ ᱦᱩᱰᱤᱧ ᱜᱮ ᱛᱟᱞᱮᱭᱟ ᱵᱤᱨ ᱥᱮ ᱟᱨ ᱟᱭᱢᱟ ᱦᱚᱲ ᱚᱸᱰᱮ ᱜᱮᱠᱚ ᱪᱟᱞᱟᱜ ᱛᱟᱦᱮᱸᱱᱟ᱾
ᱦᱩᱸ ᱱᱚᱱᱟ ᱥᱟᱨᱡᱚᱢ ᱵᱤᱨ ᱠᱟᱱᱟ ᱥᱮ ᱚᱸᱠᱟ ᱪᱮᱫ ᱮᱴᱟᱜ, ᱚᱦ
ᱦᱳᱭ᱾
ᱱᱮᱝᱠᱟᱱ ᱦᱚᱲ ᱫᱚ ᱦᱟᱸᱜ ᱩᱫ ᱫᱚ ᱚᱱᱟ ᱪᱮᱜ ᱦᱮᱸᱫᱮ ᱯᱟᱴᱠᱟ ᱥᱮ ᱯᱩᱲ ᱯᱟᱴᱠᱟ ᱤᱥᱤᱢ ᱩᱫ ᱚᱱᱟ ᱠᱚᱫᱚ ᱧᱮᱞ ᱦᱚᱸ ᱵᱟᱝ ᱦᱩᱭ ᱠᱟᱱᱟ ᱟᱨ ᱡᱚᱢ ᱦᱚᱸ ᱵᱟᱝ ᱦᱩᱭ ᱠᱟᱱᱟ᱾
ᱚᱦ ᱟᱯᱮ ᱚᱱᱛᱮ ᱫᱚ ᱵᱤᱨ ᱠᱚ ᱵᱟᱹᱱᱩᱜ ᱜᱮᱭᱟ᱾
ᱚᱱᱠᱟ ᱥᱟᱨᱡᱚᱢ ᱵᱤᱨ ᱟᱞᱮ ᱥᱮᱫ ᱵᱟᱹᱱᱩᱜᱼᱟ᱾
ᱦᱳᱭ ᱦᱳᱭ ᱟᱨ ᱚᱱᱟ ᱠᱚᱫᱚ ᱥᱟᱨᱡᱚᱢ ᱵᱤᱨ ᱨᱮ ᱪᱷᱟᱲᱟ ᱛᱚ ᱵᱟᱝ ᱦᱩᱭᱩᱜ ᱜᱮᱭᱟ ᱥᱮ ᱥᱟ᱾ ᱠᱟᱢ ᱥᱤᱸᱭᱟ ᱛᱮᱜᱮ ᱢᱮᱱ ᱛᱟᱱᱟᱢ ᱦᱚᱣᱟᱨ ᱡᱚᱢ ᱵᱤᱨ ᱯᱮᱨᱮᱡᱽ ᱜᱮ ᱦᱩᱭᱩᱜᱼᱟ᱾
ᱦᱮᱸ ᱦᱩᱸ᱾ ᱱᱚᱟᱟ ᱫᱚ ᱥᱟᱨᱡᱚᱢ ᱥᱟᱠᱟᱢ ᱡᱟᱦᱟᱸᱨᱮ ᱧᱩᱨ ᱠᱟᱛᱮ ᱥᱮᱭᱟᱜ-ᱟ, ᱰᱷᱮᱨ ᱥᱟᱺᱜᱤ ᱧᱚᱜ ᱚᱸᱰᱮ ᱜᱮ ᱟᱨᱠᱤ ᱚᱢᱳᱱᱳᱜᱼᱟ᱾
ᱦᱳᱭ ᱦᱳᱭ᱾ ᱚᱱᱠᱟᱜᱮ ᱟᱞᱮ ᱱᱚᱸᱰᱮ ᱦᱚᱸ ᱟᱹᱰᱤ ᱥᱟᱹᱜᱤᱧ ᱞᱮ ᱪᱟᱞᱟᱣ ᱞᱮᱱᱟ ᱟᱞᱮ ᱠᱷᱚᱱ ᱫᱚ ᱟᱹᱰᱤ ᱡᱷᱟᱹᱞ ᱪᱟᱞᱟᱜ ᱞᱟᱜᱟᱜ-ᱟ ᱵᱤᱨ ᱟᱨ᱾ ᱦᱩᱰᱤᱧ ᱜᱮᱛᱟᱞᱮᱭᱟ ᱚᱱᱮ ᱵᱤᱨ ᱦᱚᱸ ᱟᱨ ᱟᱭᱢᱟ ᱦᱚᱲ ᱠᱚ ᱦᱤᱡᱩᱜ ᱛᱟᱦᱮᱱᱟ ᱟᱭᱢᱟ ᱟᱛᱩᱨ ᱨᱮᱱ᱾
ᱦᱩᱸ
ᱯᱩᱨᱟᱹ ᱯᱟᱸᱡᱟ ᱯᱟᱸᱡᱟ ᱛᱮᱞᱮ ᱞᱟᱸᱜᱟᱭᱮᱱᱟ ᱢᱤᱫ ᱩᱛᱩ ᱠᱚᱱᱳ ᱨᱚᱠᱚᱢ ᱞᱮ ᱧᱟᱢ ᱠᱮᱫᱟ ᱱᱟᱥᱮᱱᱟᱜ ᱜᱮ᱾
ᱛᱟᱦᱚᱞᱮ ᱚᱱᱟ ᱩᱫ ᱫᱚ ᱢᱟᱱᱮ ᱪᱮᱫ ᱥᱮᱵᱮᱞ ᱨᱮ ᱪᱮᱫ ᱞᱮᱠᱟ ᱵᱩᱡᱷᱟᱹᱜᱼᱟ ᱚᱱᱟ? ᱦᱮᱸᱫᱮ ᱯᱟᱴᱠᱟ ᱥᱮ ᱯᱩᱲ ᱯᱟᱴᱠᱟ᱾
ᱢᱚᱸᱡᱽ ᱫᱷᱟᱨᱟ ᱜᱮ ᱵᱩᱡᱷᱟᱹᱜ ᱛᱟᱦᱮᱱᱟ ᱟᱫᱚ᱾ ᱪᱮᱫ ᱵᱤᱨ ᱩᱫ ᱥᱮ ᱟᱨ ᱯᱟᱞᱟ ᱯᱟᱛ ᱥᱮᱭᱟ ᱠᱷᱚᱱ ᱦᱩᱭᱩᱜᱭᱼᱟ ᱟᱫᱚ ᱱᱟᱥᱮᱱᱟᱜ ᱮᱢᱱᱟᱠᱚ ᱞᱚᱞᱚ ᱫᱟᱜ ᱨᱮ ᱦᱮᱰᱮᱡ ᱞᱟᱹᱜᱤᱫ᱾ ᱮᱠᱷᱟᱱ ᱚᱱᱟ ᱥᱚ ᱠᱚᱢᱚᱜᱼᱟ ᱵᱟᱝᱠᱷᱟᱱ ᱥᱚ ᱢᱤᱫ ᱨᱚᱠᱚᱢ ᱨᱟᱠᱟᱵ ᱛᱟᱦᱮᱱᱟ᱾
ᱚ ᱟᱨ ᱯᱩᱴᱠᱟᱹ ᱠᱚᱫᱚ ᱠᱚ ᱧᱟᱢᱚᱜ ᱠᱟᱱᱟ ᱥᱮ ᱵᱟᱝ ᱛᱟᱦᱚᱞᱮ?
ᱯᱩᱴᱠᱟᱹ ᱦᱚᱸᱠᱚ ᱧᱟᱢᱚᱜ ᱠᱟᱱ ᱜᱮᱭᱟ ᱠᱤᱱᱛᱩ᱾ ᱱᱟᱥᱮ ᱚᱱᱟ ᱵᱤᱨ ᱦᱚ ᱫᱷᱤᱨᱤ ᱤᱭᱟᱹ ᱡᱟᱭᱜᱟ ᱛᱚ ᱫᱚᱢᱮ ᱢᱚᱸᱡᱽ ᱫᱚ ᱵᱟᱝᱠᱚ ᱡᱟᱱᱟᱢᱚᱜ ᱠᱟᱱᱟ᱾ ᱱᱟᱥᱮᱱᱟᱜ ᱜᱮ ᱟᱞᱮ ᱦᱚᱸᱞᱮ ᱧᱟᱢ ᱞᱮᱫ ᱠᱚᱣᱟ ᱮᱠᱫᱚᱢ ᱱᱟᱥᱮᱱᱟᱜ ᱜᱮ᱾
ᱦᱮᱸ ᱟᱞᱮ ᱥᱮᱫ ᱦᱚᱸ ᱞᱟᱦᱟ ᱞᱟᱦᱟ ᱛᱮᱫᱚ ᱚᱱᱠᱟ ᱵᱤᱨ ᱛᱟᱦᱮᱸ ᱠᱟᱱᱟ ᱯᱚᱴᱟᱥ ᱵᱤᱨ᱾ ᱟᱫᱚ ᱢᱮᱱᱠᱷᱟᱱ ᱞᱟᱦᱟ ᱛᱮᱫᱚ ᱠᱚ ᱚᱢᱚᱜ ᱠᱟᱱ᱾ ᱛᱟᱦᱮᱱᱟ ᱟᱫᱚ ᱱᱮᱛᱟᱨ ᱫᱚ ᱚᱱᱟ ᱠᱚ ᱢᱟᱜ ᱪᱟᱵᱟᱣ ᱟᱠᱟᱫ ᱛᱮ ᱟᱫᱚ ᱱᱮᱛᱟᱨ ᱫᱚ ᱵᱟᱝᱠᱚ ᱚᱢᱚᱱᱚᱜ ᱠᱟᱱᱟ᱾
ᱚ ᱟᱨ ᱱᱚᱝᱠᱟ ᱵᱟᱡᱟᱨ ᱠᱚᱨᱮ ᱵᱟᱝᱠᱟ ᱟᱠᱷᱨᱤᱧ ᱠᱚᱜᱮᱭᱟ?
ᱟᱫᱚ ᱚᱱᱠᱟ ᱥᱩᱨ ᱨᱮ ᱵᱤᱨ ᱵᱟᱹᱱᱩᱜᱼᱟ ᱟᱫ ᱚᱠᱟ ᱠᱷᱟᱡ ᱠᱚ ᱦᱟᱞᱟᱝ ᱟᱹᱜᱩ ᱠᱚᱣᱟ᱾
ᱦᱳᱭ ᱦᱳᱭ ᱟᱞᱮ ᱱᱚᱛᱮ ᱫᱚ ᱡᱮᱢᱚᱱ ᱵᱟᱡᱟᱨ ᱠᱚᱨᱮ ᱠᱚ ᱫᱤᱥᱟᱹᱜ ᱜᱮᱭᱟ ᱯᱩᱴᱠᱟᱹ ᱠᱚ ᱢᱟᱱᱮ ᱩᱫ ᱫᱚ ᱵᱟᱝᱠᱚ ᱟᱹᱠᱷᱨᱤᱧᱟ ᱜᱩᱴᱠᱟᱹ ᱠᱚᱫᱚ ᱵᱟᱡᱟᱨ ᱠᱚᱨᱮ ᱠᱚ ᱫᱤᱥᱟᱹᱜ ᱜᱮᱭᱟ᱾
ᱦᱮᱸ ᱟᱞᱮᱥᱮᱫ ᱫᱚ ᱵᱟᱡᱟᱨ ᱨᱮᱫᱚ ᱩᱫ ᱜᱮᱠᱚ ᱟᱹᱷᱨᱤᱧᱟ ᱚᱱᱟ ᱚᱨᱛᱩᱩᱫ ᱢᱚᱛᱟᱢ ᱩᱫ ᱚᱱᱟ ᱩᱫ ᱜᱮᱠᱚ ᱟᱹᱷᱨᱤᱧᱟ᱾ ᱟᱠᱷᱨᱤᱧ ᱛᱟᱦᱮᱱᱟ ᱵᱟᱡᱟᱨ ᱨᱮ᱾
ᱦᱳᱭ ᱦᱳᱭ ᱚᱱᱟ ᱩᱫ ᱠᱚᱦᱚᱸ ᱠᱚ ᱧᱟᱢᱚᱜ ᱜᱮᱭᱟ ᱵᱟᱡᱟᱨ ᱨᱮᱫᱚ᱾
ᱦᱮᱸ᱾
ᱦᱮᱸᱛᱚ ᱟᱫᱚ ᱵᱤᱨ ᱜᱮ ᱵᱟᱹᱱᱩᱜ ᱠᱷᱟᱱ ᱫᱚ ᱵᱟᱡᱟᱨ ᱨᱮ ᱪᱤᱠᱟᱹᱛᱮᱠᱚ ᱤᱫᱤᱭᱟ ᱮᱠᱷᱟᱱ ᱵᱟᱡᱟᱨ ᱨᱮᱫᱚᱯᱮ ᱧᱟᱢ ᱠᱮᱭᱟ ᱡᱩᱫᱤ ᱟᱯ ᱥᱩᱨ ᱥᱯᱩᱨ ᱚᱱᱟ ᱠᱚᱨᱮ ᱵᱤᱨ᱾ ᱠᱚ ᱛᱟᱦᱮᱸ ᱠᱚᱜᱼᱟ᱾
ᱦᱮᱸ᱾
ᱦᱳᱭ ᱛᱟᱦᱚᱞᱮ ᱢᱤᱫ ᱫᱷᱟᱣ ᱵᱟᱢ ᱡᱚᱢ ᱵᱟᱲᱟ ᱟᱠᱟᱫ ᱜᱮ ᱯᱷᱩᱴᱠᱟᱹ ᱞᱮᱴᱚ ᱠᱚ ᱥᱮ ᱯᱷᱩᱴᱠᱟᱹ ᱨᱟᱥᱮ᱾
ᱦᱮᱸ ᱯᱩᱴᱠᱟᱹ ᱫᱚᱧ ᱡᱚᱢ ᱟᱠᱟᱫᱟ ᱢᱮᱱᱠᱷᱟᱱ ᱦᱟᱱᱟ ᱤᱭᱟᱹ ᱫᱚ ᱵᱟᱹᱧ ᱡᱚᱢ ᱟᱠᱟᱫᱟ ᱦᱮ ᱚᱱᱟ ᱵᱤᱨ ᱨᱮᱱᱟᱜ ᱩᱫ
ᱦᱳᱭ ᱦᱳᱭ᱾ ᱟᱨ ᱚᱱᱟ ᱵᱤᱨ ᱨᱮᱱᱟᱜ ᱩᱫ ᱦᱚᱸᱢᱟᱟᱱᱮ ᱵᱟᱡᱟᱨ ᱠᱚᱨᱮ ᱦᱚᱸ ᱵᱟᱝ ᱧᱟᱢᱚᱜ ᱜᱮᱭᱟ ᱟᱨ ᱥᱩᱨ ᱨᱮ ᱵᱤᱨ ᱵᱟᱝ ᱛᱟᱦᱮᱸ ᱞᱮᱱᱠᱷᱟᱱ ᱠᱟ ᱪᱤᱠᱟᱹᱛᱮᱢ ᱡᱚᱢᱟ᱾
ᱦᱮᱸ ᱦᱮᱸ